ᱦᱮᱸ ᱜᱚᱝᱠᱮ ᱟᱨ ᱢᱤᱫ ᱫᱷᱟᱣᱞᱟᱝ ᱡᱚᱲᱟᱣᱱᱟ ᱱᱟ ᱟᱠᱷᱲᱟ ᱨᱮ ᱟᱨ ᱢᱤᱫ ᱫᱷᱟᱣ ᱥᱮᱫ ᱠᱷᱚᱱ ᱡᱚᱦᱟᱨ ᱜᱮ ᱟᱨ ᱛᱚᱵᱮ ᱱᱚᱜᱚᱭ ᱞᱟᱦᱟ ᱟᱠᱷᱲᱟᱮᱢ ᱞᱟᱹᱭᱮᱫ ᱛᱟᱦᱮᱸᱦᱱ ᱡᱮ ᱟᱯᱮᱥᱮᱫ ᱫᱚ ᱫᱟᱜ ᱨᱮᱱᱟᱜ ᱥᱮ ᱡᱟᱦᱦᱟᱱᱟᱜ ᱥᱩᱠ ᱥᱩᱵᱤᱫᱷᱟ ᱨᱮᱱᱟᱜ ᱠᱤ ᱟᱹᱰᱤ ᱟᱱᱟᱴ ᱛᱚᱵᱮ ᱫᱟᱜ ᱨᱮᱱᱟᱜ ᱢᱟ᱾ ᱥᱩᱵᱤᱫᱟ ᱵᱟᱹᱱᱩᱜ ᱛᱚ ᱟᱯᱮᱚ ᱪᱟᱥᱵᱟᱥ ᱫᱚ ᱛᱚᱵᱮ ᱢᱤᱫ ᱥᱮᱨᱢᱟ ᱨᱮ ᱥᱮ ᱢᱤᱫ ᱵᱚᱪᱷᱚᱨ ᱨᱮ ᱢᱤᱫᱷᱟᱣ ᱯᱮ ᱠᱚᱨᱟᱣ ᱮᱫᱟ ᱥᱮ ᱪᱮᱫ ᱞᱮᱠᱟ᱾
ᱵᱚᱪᱷᱚᱨ ᱨᱮ ᱢᱤᱫ ᱫᱷᱟᱣ ᱜᱮ ᱜᱚᱝᱠᱮ ᱱᱚᱜ ᱱᱚᱣᱟ ᱥᱤᱡᱤᱱ ᱱᱚᱣᱟ ᱥᱤᱡᱤᱱ ᱫᱚ ᱪᱟᱥ ᱥᱤᱡᱤᱱ ᱠᱟᱱ ᱜᱮᱭᱟ ᱥᱮ ᱛᱟᱦᱞᱮ ᱱᱚᱣᱟ ᱥᱤᱡᱤᱱ ᱜᱮ ᱪᱟᱥ ᱠᱚᱨᱮᱱᱟᱜ ᱫᱚ ᱟᱹᱰᱤ ᱡᱟᱹᱥᱛᱤ ᱜᱮᱭᱟ᱾ ᱛᱚ ᱟᱞᱮᱚ ᱚᱱᱮᱧ ᱞᱟᱹᱭᱟᱫ ᱢᱮ ᱫᱟᱜ ᱠᱚᱨᱮᱱᱟᱜ ᱫᱚ ᱴᱷᱤᱠ ᱴᱷᱟᱠᱨᱮ ᱵᱟᱹᱱᱩᱜᱼᱟ ᱛᱟᱦᱚᱞᱮ ᱩᱱᱟᱹᱜ ᱡᱟᱹᱥᱛᱤ ᱫᱚ ᱢᱟᱱᱮ ᱡᱟᱦᱟᱱᱟᱜ ᱠᱚ ᱛᱩ ᱠᱚᱫᱚ ᱤᱭᱟᱹ ᱠᱚᱫᱚ ᱵᱟᱝᱞᱮ ᱨᱚᱦᱚᱭ ᱫᱟᱲᱮᱜᱭᱟᱜ ᱜᱮᱭᱟ ᱟᱞᱠ ᱥᱮᱫ ᱫᱚ ᱵᱟᱪᱟᱱ ᱪᱟᱱ ᱥᱩᱫᱩ ᱵᱚᱸᱜᱟᱟᱣ ᱟᱥᱟᱛᱮ ᱛᱤᱱ ᱥᱚᱢᱚᱭ ᱫᱟᱜᱟ ᱛᱤᱱ ᱥᱚᱢᱚᱭ ᱵᱟᱭ ᱫᱟᱜᱟ ᱠᱚᱱᱳ ᱵᱟᱝᱢ ᱞᱟᱹᱭ ᱦᱚᱪᱚ ᱫᱟᱲᱮᱭᱟᱜᱼᱟ ᱥᱮ᱾
ᱮᱠᱟᱞᱟ ᱛᱚᱵᱮ ᱢᱟᱱᱮ ᱦᱩᱲᱩ ᱪᱷᱟᱰᱟ ᱠᱟᱛᱮᱮᱫ ᱫᱚ ᱟᱨᱦᱚᱸ ᱪᱮᱫ ᱦᱚᱸ ᱵᱟᱯᱮ ᱪᱟᱥᱟ ᱥᱮ ᱪᱮᱫ ᱞᱮᱠᱟ ᱛᱮ
ᱵᱟᱝᱟ ᱜᱚᱢᱠᱮ ᱦᱩᱲᱩ ᱪᱷᱟᱲᱟ ᱠᱟᱛᱮᱮᱫ ᱫᱚ ᱮᱴᱟᱜ ᱠᱤᱪᱷᱩ ᱫᱚ ᱵᱟᱝᱟ ᱚᱱᱟ ᱡᱟᱦᱟᱸ᱾ ᱡᱟᱦᱟᱸ ᱠᱚ ᱞᱟᱹᱭᱮᱫ ᱠᱟᱱ ᱫᱚ ᱚᱱᱟ ᱵᱟᱫᱟᱢ ᱟᱨ ᱚᱱᱟ ᱡᱚᱸᱰᱨᱟ ᱚᱱᱟ ᱪᱟᱥ ᱞᱟᱜᱟᱜ ᱚᱱᱟ ᱚᱱᱟ ᱪᱟᱥ ᱦᱩᱭᱩᱜᱼᱟ ᱚᱱᱟ ᱫᱚ ᱩᱱᱟᱹᱜ ᱫᱟᱜ ᱫᱚ ᱜᱚᱝᱠᱮ ᱵᱟᱭ ᱡᱚᱢᱟ ᱚᱱᱠᱟ ᱦᱳᱭ ᱩᱱᱟᱹᱜ ᱚᱱᱟ ᱫᱚ ᱠᱟᱹᱴᱤᱡ ᱠᱟᱹᱴᱤᱡ ᱠᱟᱹᱴᱤᱡ ᱫᱟᱜ ᱠᱟᱜ ᱥᱮ ᱱᱟᱥᱮᱱᱟᱜ ᱫᱟᱜ ᱠᱟᱜᱼᱟ ᱥᱮ ᱚᱱᱟ ᱫᱚ ᱦᱩᱭᱩᱜᱼᱟ᱾
ᱦᱮᱸ ᱦᱩᱸ ᱦᱸ
ᱚᱱᱠ ᱜᱮ ᱚᱱᱟ ᱥᱤᱥᱤᱨ ᱫᱟᱜ ᱛᱮᱦᱚᱸ ᱚᱱᱟ ᱫᱚ ᱮᱠᱴᱩ ᱢᱟᱱᱮ ᱞᱚᱥ ᱨᱮᱫᱚ ᱵᱟᱢ ᱯᱟᱲᱟᱜᱼᱟ ᱚᱱᱟ ᱫᱚ ᱦᱩᱭᱩᱜ ᱛᱟᱦᱮᱱ ᱜᱮᱭᱟ ᱩᱱᱟᱹᱜ ᱡᱟᱹᱥᱛᱤ ᱢᱟᱱᱮ ᱱᱚᱛᱮ ᱫᱚ ᱦᱮᱡ ᱮᱱᱟᱱᱟᱜᱮ
ᱟᱫᱚ ᱛᱚᱵᱮ ᱡᱚᱸᱰᱨᱟ ᱦᱮᱸ ᱛᱚᱵᱮ ᱡᱚᱱᱰᱨᱟ ᱪᱟᱥ ᱛᱚᱵᱮ ᱱᱟᱯᱟᱭ ᱜᱮ ᱦᱩᱭᱩᱜᱼᱟ ᱡᱟᱹᱱᱤᱡ ᱥᱮ ᱪᱮᱫ ᱞᱮᱠᱟᱹ
ᱦᱚᱭ ᱱᱟᱯᱟᱭ ᱜᱮ ᱜᱚᱝᱠᱮ ᱚᱱᱟ ᱫᱚ ᱟᱹᱰᱤ ᱡᱟᱹᱥᱛᱤ ᱢᱚᱸᱡᱽ ᱜᱮ
ᱟᱪᱷᱟ ᱟᱪᱷᱟ ᱟᱨ ᱛᱚᱵᱮ ᱚᱱᱠᱟᱧ ᱫᱤᱥᱟᱹᱭᱮᱫᱟ ᱡᱮ ᱟᱞᱮ ᱥᱮᱫ ᱦᱚᱸ ᱞᱟᱦᱟᱛᱮ ᱚᱱᱠᱟ ᱠᱚ ᱞᱟᱹᱭ ᱵᱟᱲᱟᱭᱟ ᱡᱮ ᱡᱟᱹᱥᱛᱤ ᱠᱟᱭᱛᱮ ᱱᱚᱣᱟ ᱦᱩᱲᱩ ᱪᱟᱥ ᱠᱚᱫᱚ ᱵᱟᱝ ᱦᱩᱭᱩᱜ ᱠᱟᱱ ᱛᱟᱦᱮᱱᱟ ᱚᱱᱟ ᱵᱚᱫᱚᱞ ᱛᱮ ᱱᱚᱣᱟ ᱡᱚᱱᱰᱨᱟ ᱠᱚᱜᱮ ᱥᱮ ᱠᱚᱫᱮ ᱠᱚᱠᱚ ᱢᱮᱛᱟᱜ ᱠᱟᱱᱟ ᱟᱨ ᱢᱤᱫ ᱵᱟᱨᱫᱚ ᱦᱟᱸᱜ ᱤᱧ ᱦᱤᱲᱤᱧ ᱮᱫᱟᱮᱫ ᱫᱲᱱᱟᱠ ᱵᱩ ᱪᱟᱥ ᱟᱛ ᱱᱟ ᱟᱹᱰᱤ ᱡᱟᱹᱥᱛᱤ ᱟᱫᱚ ᱚᱱᱟᱜᱮ ᱫᱟᱠᱟ ᱞᱮᱠᱟ ᱠᱚ ᱫᱟᱠᱟᱭᱮᱫ ᱛᱟᱦᱮᱱᱟ ᱡᱚᱢᱨᱟ ᱫᱟᱠᱟ ᱚᱱᱮ ᱚᱱᱠᱟ ᱫᱟᱨᱟ ᱟᱫᱚ ᱟᱯᱮᱥᱮᱫ ᱛᱚᱵᱮ ᱚᱱᱟ ᱡᱚᱢᱨᱟ ᱫᱟᱠᱟ ᱯᱮ ᱠᱚᱨᱟᱣ ᱮᱟ ᱥᱮ ᱵᱟᱝ ᱦᱟᱜ ᱥᱮ ᱪᱮᱫ?
ᱵᱟᱝ ᱜᱚᱝᱠᱮ ᱚᱱᱟ ᱫᱚ ᱪᱮᱫ ᱞᱮᱠᱟ ᱪᱚᱝ ᱟᱹᱞᱤᱧ ᱫᱚ ᱵᱟᱹᱞᱤᱧ ᱵᱟᱲᱟᱭᱟ ᱛᱟᱦᱞᱮ ᱟᱵᱮᱱ ᱴᱷᱮᱱ ᱠᱷᱚᱱᱜᱮ ᱱᱚᱣᱟ ᱯᱩᱭᱞᱩ ᱞᱤᱧ ᱟᱸᱡᱚᱢ ᱠᱮᱫᱟ ᱡᱮ ᱡᱚᱱᱰᱨᱟ ᱫᱟᱠᱟ ᱟᱫᱚ ᱚᱱᱟ ᱫᱚ ᱪᱮᱫ ᱠᱟ ᱪᱚᱝ ᱠᱟᱹᱴᱤᱡ ᱟᱵᱮᱱ ᱜᱮ ᱞᱟᱹᱭ ᱵᱩᱡᱷᱟᱹᱣᱤᱧ ᱛᱟᱝ ᱵᱮᱱ
ᱦᱮᱸ ᱢᱟᱱᱮ ᱱᱮᱛᱟᱨ ᱫᱤᱱ ᱫᱚ ᱟᱹᱰᱤ ᱠᱚᱢ ᱥᱮ ᱢᱮᱱ ᱫᱟᱲᱮᱭᱟᱜᱼᱟᱢ ᱵᱟᱝᱜᱮ ᱦᱟᱸᱜ ᱠᱚ ᱡᱚᱸᱰᱨᱟ ᱫᱟᱠᱟᱭᱮᱫᱟ ᱮᱱᱛᱜ ᱱᱤᱛᱚᱜ ᱫᱚ ᱡᱚᱛᱚ ᱦᱚᱲ ᱴᱷᱮᱱ ᱜᱮ ᱦᱩᱲᱩ ᱪᱟᱣᱞᱮ ᱢᱮᱱᱟᱜ ᱜᱮᱭᱟ ᱚᱱᱟ ᱜᱮᱠᱚ ᱫᱟᱠᱟᱭ ᱤᱫᱤᱭᱮᱫᱟ ᱟᱫᱚ ᱡᱟᱦᱟᱸᱛᱮᱠᱚ ᱫᱟᱠᱟᱭ ᱵᱟᱲᱟᱭᱮᱫ ᱛᱟᱦᱮᱱᱟ ᱮᱱᱛ ᱜᱩᱦᱩᱢ ᱫᱟᱠᱟ ᱡᱚᱸᱰᱨᱟ ᱫᱟᱠᱟ ᱜᱚᱱ ᱚᱱᱠᱟ ᱮᱱᱛᱮᱫ ᱱᱚᱝᱠᱟ ᱜᱮ ᱟᱠᱟᱞᱮᱫ ᱛᱟᱦᱮᱱᱟ ᱫᱟᱜ ᱠᱚ ᱵᱟᱭ ᱫᱟᱜ ᱮᱫ ᱛᱟᱦᱮᱱᱟ ᱥᱮᱨᱢᱟ ᱡᱟᱹᱲᱤ ᱫᱟᱜ ᱟᱫᱚ ᱚᱱᱟᱮᱢ ᱞᱟᱹᱭ ᱠᱮᱫ ᱞᱮ ᱞᱮᱠᱟᱟᱜᱮ ᱵᱚᱞᱮ ᱱᱚᱣᱟ ᱡᱚᱰᱨᱟ ᱠᱚᱫᱚ ᱟᱹᱰᱤ ᱡᱟᱹᱥᱛᱤ ᱵᱮᱜᱚᱨ ᱫᱟᱜ ᱛᱮᱦᱚᱸ ᱦᱩᱭᱩᱜᱭᱳ ᱜᱮᱭᱟ ᱠᱚᱢ ᱫᱟᱜ ᱛᱮ ᱛᱚ ᱚᱱᱟ ᱤᱭᱟᱹᱛᱮ ᱟᱹᱰᱤ ᱡᱟᱹᱥᱛᱤ ᱚᱱᱟ ᱵᱩᱨᱩ ᱦᱚᱲ ᱤᱭᱟᱹ ᱛᱮ ᱱᱚᱣᱟ ᱡᱚᱸᱰᱨᱟ ᱠᱚ ᱟᱹᱰᱤ ᱡᱟᱹᱥᱛᱤ ᱠᱚ ᱪᱟᱥᱮᱫ ᱛᱟᱦᱮᱱᱟ ᱛᱚ ᱚᱱᱟ ᱫᱚ ᱢᱟᱱᱮ ᱦᱩᱲᱩᱝ ᱚᱪᱚ ᱦᱩᱭᱩᱜᱼᱟ ᱚᱠᱟ ᱩᱠᱷᱳᱲ ᱠᱚ ᱢᱮᱱᱟᱜᱼᱟ ᱥᱮ ᱚᱠᱟ ᱪᱮᱫ ᱠᱚ ᱢᱮᱛᱟᱜᱼᱟ ᱚᱱᱟ ᱢᱟᱱᱮ ᱛᱤᱱᱟᱹᱜ ᱢᱮᱱᱟᱜᱼᱟ ᱚᱱᱟ ᱛᱮᱜᱮ ᱦᱩᱲᱩᱝ ᱠᱟ ᱠᱟᱛᱮᱜ ᱱᱚᱣᱟ ᱡᱚᱸᱰᱨᱟ ᱚᱱᱟ ᱢᱟᱱᱮ ᱪᱮᱫ ᱞᱮᱠᱟ ᱵᱚᱱ ᱫᱟᱠᱟᱭᱮᱫ ᱠᱟᱱ ᱚᱱᱠᱟ ᱫᱷᱟᱨᱟ ᱜᱮ ᱪᱮᱫ ᱞᱮᱠᱟ ᱵᱚᱞᱮ ᱪᱟᱣᱞᱮ ᱫᱟᱠᱟ ᱵᱚᱱ ᱫᱟᱠᱟᱭᱮᱫᱟ ᱚᱱᱠᱟ ᱫᱷᱟᱨᱮᱜ ᱜᱮ ᱱᱚᱣᱟ ᱦᱚᱸ ᱫᱟᱠᱟ ᱜᱟᱱᱚᱜᱼᱟ ᱟᱫᱚ ᱥᱤᱵᱤᱞ ᱨᱮᱫᱚ ᱛᱷᱚᱲᱟ ᱡᱩᱫᱟᱹ ᱵᱩᱡᱷᱟᱹᱜᱼᱟ ᱞᱟᱴᱷᱮᱼ ᱞᱟᱴᱷᱮ ᱚᱱᱠᱟ ᱛᱟᱦᱮᱱᱟᱹ ᱟᱫᱚ ᱤᱧᱦᱚᱸ ᱟᱹᱰᱤ ᱫᱤᱥ ᱨᱮ ᱢᱟᱱᱮ ᱟᱹᱰᱤ ᱫᱤᱱ ᱨᱮᱜᱤᱧ ᱡᱚᱢ ᱞᱮᱫᱟ ᱤᱧ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱢᱚᱸᱡᱽ ᱛᱮᱦᱚᱸ ᱵᱟᱹᱧ ᱫᱤᱥᱟᱹᱭᱮᱫᱟ ᱟᱨ ᱚᱱᱟ ᱛᱟᱭᱱᱚᱢ ᱫᱚ ᱵᱟᱹᱧ ᱡᱚᱢ ᱵᱟᱲᱟ ᱠᱟᱫᱟ ᱞᱟᱹᱭ ᱭᱟᱵᱚᱞᱮ ᱦᱮᱸ
ᱦᱚᱭ ᱦᱚᱭ ᱞᱟᱹᱭ ᱫᱟᱞᱤᱧ ᱜᱚᱢᱠᱮ ᱟᱵᱮᱱ ᱡᱮᱵᱮᱱ ᱞᱟᱹᱭ ᱠᱮᱫᱟ ᱡᱮ ᱵᱩᱨᱩ ᱫᱤᱥᱚᱢ ᱥᱮ ᱵᱤᱨ ᱫᱤᱥᱚᱢ ᱛᱟᱦᱚᱞᱮ ᱟᱯᱮ ᱫᱚ ᱚᱠᱟᱴᱟᱜ ᱫᱤᱥᱚᱢ ᱠᱟᱱᱟ ᱯᱮ? ᱯᱮ ᱵᱤᱨ ᱥᱮ ᱵᱩᱨᱩ?
ᱦ ᱟᱞᱮ ᱫᱚ ᱢᱟᱱᱮ ᱵᱩᱨᱩ ᱫᱤᱥᱚᱢ ᱞᱮᱠᱟ ᱵᱩᱨᱩ ᱫᱤᱥᱚᱢ ᱵᱟᱝ ᱵᱤᱨ ᱫᱤᱥᱚᱢ ᱞᱮᱠᱟᱢ ᱢᱮᱱ ᱫᱟᱲᱮᱭᱟᱜᱼᱟ ᱥᱩᱨ ᱥᱩᱯᱩᱨ ᱨᱮ ᱵᱤᱨ ᱦᱚ ᱵᱩᱨᱩ ᱦᱚᱸ ᱢᱮᱱᱟᱜ ᱜᱮᱭᱟ ᱟᱫᱚ ᱵᱤᱨ ᱵᱩᱨᱩ ᱫᱤᱥᱚᱢ ᱞᱮᱠᱟᱛᱮᱢᱚᱱ ᱢᱮᱱ ᱫᱟᱲᱮᱭᱟᱜᱼᱟ ᱟᱞᱮ ᱥᱮᱫ ᱫᱚ ᱟᱨ ᱜᱷᱩᱴᱩ ᱜᱷᱟᱴᱟ ᱜᱮᱭᱟ ᱡᱟᱭᱜᱟ ᱠᱚ ᱚᱛ ᱦᱟᱥᱟ ᱠᱚᱸ ᱟᱫᱚ ᱚᱱᱟ ᱦᱤᱥᱟᱹᱵ ᱛᱮ ᱱᱮᱛᱟᱨ ᱫᱚ ᱮᱱᱦᱚᱸ ᱱᱚᱣᱟ ᱠᱷᱮᱛ ᱠᱚᱠᱚ ᱵᱮᱱᱟᱣ ᱵᱟᱲᱟᱣ ᱠᱟᱜ ᱜᱮᱭᱟ ᱢᱟᱱᱮ ᱴᱨᱟᱠᱴᱚᱨ ᱠᱚᱛᱮ ᱠᱩ ᱥᱤᱭᱮᱫᱟ ᱠᱟᱜ ᱜᱮᱭᱟ ᱞᱟᱦᱟ ᱛᱮᱫᱚ ᱛᱷᱚᱲᱟ ᱰᱤᱥᱠᱤᱥ ᱤᱱᱠᱟ ᱱᱟᱦᱮᱞ ᱠᱚᱛᱮ ᱮᱱᱮᱫ ᱵᱟᱝ ᱜᱟᱱᱚᱜ ᱠᱟᱱ ᱛᱟᱦᱮᱱᱟ ᱰᱷᱟᱯᱠᱟ ᱰᱷᱟᱯ ᱡᱟᱭᱜᱟᱮ ᱥᱤ ᱠᱚ ᱟ ᱠᱷᱟᱹᱛᱤᱨ ᱛᱮ ᱩᱱᱟᱹᱜ ᱪᱟᱥ ᱵᱟᱟᱥ ᱵᱟᱝ ᱦᱩᱭᱩᱜᱼᱟ ᱱᱟ ᱱᱮᱛᱟᱨ ᱡᱚᱠᱷᱚᱱ ᱚᱱᱟ ᱴᱨᱟᱠᱴᱚᱨ ᱮᱢᱟᱱ ᱠᱚ ᱦᱮᱡ ᱮᱱᱟ ᱢᱮᱥᱤᱱ ᱠᱚ ᱟᱫᱚ ᱚᱱᱟᱛᱮ ᱱᱟᱯᱟᱭ ᱜᱮ ᱥᱤ ᱛᱮ ᱢᱟᱱᱮ ᱦᱩᱭᱩᱜᱭ ᱠᱟᱱ ᱜᱮ ᱱᱮᱛᱟᱨ ᱫᱚ ᱦᱟᱜ ᱴᱷᱤᱠ ᱴᱷᱟᱠ ᱜᱮ᱾
ᱦᱳᱭ ᱱᱚᱛᱮ ᱫᱚ ᱜᱚᱢᱠᱮ ᱟᱞᱮ ᱥᱮᱫ ᱫᱚ ᱵᱩᱨᱩ ᱫᱤᱥᱚᱢ ᱠᱟᱱᱟᱞᱮ ᱦᱳᱭᱥᱮ, ᱛᱟᱦᱞᱮ ᱱᱚᱝᱠᱟ ᱥᱟᱠᱟᱢ ᱫᱟᱹᱛᱟᱹᱱᱤ ᱠᱚᱨᱮᱱᱟᱜ ᱫᱚ ᱟᱹᱰᱤ ᱡᱳᱨᱜᱮᱞᱮ ᱚᱵᱷᱟᱵ ᱜᱮᱭᱟ᱾ ᱱᱚᱝᱠᱟ ᱚᱱᱟ ᱠᱚᱫᱚ ᱥᱟᱠᱟᱢ ᱫᱟᱹᱛᱟᱹᱱ ᱫᱚ ᱦᱩᱭᱩᱜ ᱠᱟᱱᱟ ᱟᱵᱚᱣᱟᱜ ᱥᱟᱨᱡᱚᱢ ᱨᱮᱱᱟᱜ ᱤᱭᱟᱹ ᱠᱟᱱᱟ ᱥᱮ, ᱛᱟᱦᱞᱮ ᱚᱱᱟ ᱫᱚ ᱚᱱᱟ ᱫᱚ ᱵᱟᱝ ᱦᱩᱭ ᱠᱟᱱᱟ ᱚᱱᱟ ᱫᱚ ᱚᱱᱟ ᱠᱚ ᱫᱟᱨᱮ ᱫᱚ ᱢᱟᱱᱮ ᱵᱟᱹᱱᱩᱜ ᱟᱠᱟᱫ ᱜᱮᱭᱟ᱾
ᱟᱪᱷᱟ ᱟᱪᱷᱟ ᱢᱟᱱᱮ ᱵᱩᱨᱩ ᱢᱮᱱᱟᱜ ᱜᱮᱭᱟ ᱢᱮᱱᱠᱷᱟᱱ ᱚᱱᱟ ᱥᱟᱨᱡᱚᱢ ᱫᱟᱨᱮ ᱠᱚᱫᱚ ᱵᱟᱹᱱᱩᱜᱼᱟ ᱦ ᱥᱮ ᱵᱟᱝ?
ᱦᱳᱭ ᱦᱳᱭ ᱚᱱᱟ ᱟᱠᱟᱥᱢᱚᱱᱤ ᱫᱟᱨᱮ ᱠᱚ ᱢᱮᱱᱟᱜ ᱠᱟᱜ ᱜᱮᱭᱟ ᱚᱱᱟ ᱡᱟᱹᱱᱩᱢ ᱫᱟᱨᱮ ᱠᱚ᱾ ᱦᱳᱭ ᱦᱟᱱᱟ ᱱᱚᱣᱟ ᱫᱚᱢᱮ ᱠᱤᱪᱷᱩ ᱫᱟᱨᱮ ᱢᱮᱱᱟᱜ ᱠᱟᱫᱟ ᱛᱟᱦᱞᱮ ᱚᱱᱠᱟ ᱯᱷᱚᱞ ᱫᱟᱨᱮ ᱦᱚᱸ ᱚᱱᱠᱟ ᱡᱚᱢ ᱧᱟᱢᱚᱜᱼᱟ ᱚᱱᱠᱟ ᱚᱱᱠᱟ ᱚᱱᱠᱟᱱᱟᱜ ᱫᱚ ᱵᱟᱹᱱᱩᱜ ᱟᱠᱟᱟᱜ ᱜᱮᱭᱟ᱾
ᱟᱪᱪᱷᱟ ᱟᱪᱪᱷᱟ, ᱟᱞᱮᱥᱮᱫ ᱫᱚ ᱢᱟᱱᱮ ᱥᱟᱨᱡᱚᱢ ᱫᱟᱨᱮ ᱦᱚᱸ ᱟᱹᱰᱤ ᱡᱟᱹᱥᱛᱤ ᱜᱮ ᱢᱮᱱᱟᱜᱼᱟ᱾ ᱥᱟᱨᱡᱚᱢ ᱫᱟᱨᱮ ᱢᱮᱱᱟᱜᱼᱟ ᱟᱨᱚᱸ ᱢᱟᱛᱠᱚᱢ ᱫᱟᱨᱮ ᱠᱚ ᱢᱮᱱᱟᱜᱼᱟ᱾ ᱟᱨ ᱡᱟᱱᱩᱢ ᱫᱟᱨᱤ ᱠᱚᱫᱚ ᱢᱟᱱᱮ ᱡᱮ ᱚᱠᱟ ᱡᱟᱭᱜᱟ ᱨᱮ ᱢᱮᱱᱟᱜ ᱜᱮᱭᱟ, ᱛᱚ ᱵᱤᱨ ᱨᱮᱫᱚ ᱚᱱᱠᱟ ᱟᱹᱰᱤ ᱡᱟᱹᱥᱛᱤ ᱡᱚᱱᱚᱢ ᱫᱟᱨᱮ ᱫᱚ ᱵᱟᱹᱱᱩᱜᱼᱟ᱾ ᱟ ᱫᱚ ᱢᱟᱱᱮ ᱚᱱᱟ ᱚᱠᱟ ᱠᱚ ᱵᱟᱹᱫ ᱵᱟᱹᱭᱦᱟᱹᱲ ᱠᱚᱨᱮ ᱚᱱᱟ ᱯᱤᱰᱷᱟᱹ ᱠᱚᱨᱮ ᱡᱟᱱᱩᱢ ᱫᱟᱨᱮ ᱠᱚ ᱢᱮᱱᱟᱜ ᱜᱮᱭᱟ᱾ ᱟᱨ ᱢᱟᱱᱮ ᱡᱚᱛᱚᱣᱟᱜ ᱞᱮᱠᱟᱱᱟᱜ ᱫᱟᱨᱮ ᱠᱚ ᱢᱮᱱᱟᱜ ᱜᱮᱭᱟ ᱦᱟᱸᱜᱺ ᱟ ᱥᱟᱨᱡᱚᱢ
ᱱᱚᱛᱮ ᱫᱚ ᱜᱚᱢᱠᱮ ᱥᱟᱨᱡᱚᱢ ᱛᱮᱫᱚ ᱟᱹᱰᱤ ᱡᱟᱞᱟ ᱜᱮᱭᱟᱞᱮ ᱱᱚᱛᱮ ᱫᱚ ᱚᱱᱟ ᱫᱚ ᱟᱹᱰᱤ ᱵᱟᱯᱞᱟ ᱠᱚᱨᱮ ᱦᱚᱸ᱾ ᱮᱴᱟᱜ ᱟᱹᱛᱩ ᱪᱟᱞᱟᱜ ᱞᱟᱜᱟᱜᱼᱟ, ᱦᱟᱱᱟ ᱱᱚᱣᱟ ᱟᱹᱛᱩ ᱠᱷ, ᱚᱱ ᱟᱹᱜᱩᱭ ᱞᱟᱜᱟᱜᱼᱟ᱾ ᱵᱟᱠᱷᱟᱱ ᱫᱚ ᱚᱱᱟ ᱫᱚ ᱟᱵᱚᱣᱟᱜ ᱤᱭᱟᱹ ᱨᱮᱱᱟᱜ ᱠᱟᱱᱟ ᱥᱮ ᱥᱚᱢᱟᱡ ᱨᱮᱱᱟᱜ ᱠᱟᱱᱟ ᱥᱮ ᱛᱟᱦᱚᱞᱮ ᱚᱱᱟ ᱠᱚ ᱞᱟᱹᱜᱤᱫ ᱫᱚ ᱟᱹᱰᱤ ᱡᱟᱹᱥᱛᱤ ᱟᱹᱜᱩᱭ ᱞᱟᱜᱟᱜᱼᱟ ᱚᱱᱟ ᱠᱚᱫᱚ, ᱵᱟᱠᱷᱟᱱ ᱫᱚ ᱱᱚᱣᱟ ᱟᱹᱛᱩ ᱨᱮᱫᱚ ᱵᱟᱹᱪᱩᱜ ᱟᱠᱟᱫᱟ ᱚᱱᱟ ᱠᱚᱫᱚ᱾
ᱟᱪᱷᱟ ᱟᱪᱷᱟ ᱟᱨ ᱛᱚᱵᱮ ᱛᱮ ᱡᱟ ᱠᱷᱟᱱ ᱫᱚ ᱢᱮᱱᱟᱜ ᱛᱟᱯᱮᱭᱟ ᱥᱮ ᱵᱟᱝ? ᱮᱱᱛᱮ ᱡᱟᱦᱮᱨ ᱛᱷᱟᱱ ᱨᱮ ᱢᱟ ᱥᱟᱨᱡᱚᱢ ᱫᱟᱨᱮ ᱜᱮ ᱦᱳᱭᱚᱜ ᱞᱟᱠᱛᱤ᱾
ᱦᱳᱭ ᱜᱚᱝᱠᱮ ᱢᱮᱱᱟᱜ ᱟᱠᱟᱫᱟ ᱛᱟᱦᱚᱞᱮ ᱚᱱᱟ ᱫᱚ ᱢᱤᱫ ᱛᱟᱦᱮᱱ ᱜᱮᱭᱟ ᱫᱟᱨᱮ ᱫᱚ ᱟᱫᱚ ᱚᱱᱟ ᱠᱷᱚᱱ ᱜᱮ ᱡᱩᱫᱤ ᱡᱚᱛᱚ ᱠᱤᱪᱷᱩᱢ ᱠᱚᱨᱟᱣᱟ ᱛᱟᱦᱚᱞᱮ ᱚᱱᱟ ᱦᱚᱸ ᱪᱟᱵᱟ ᱫ ᱫᱟᱲᱮᱭᱟᱜᱼᱟ ᱥᱮ
ᱮᱠᱟᱞ ᱮᱠᱟᱞ ᱦᱮᱸᱛᱚ ᱚᱱᱟ ᱢᱟᱱᱮ ᱮᱥᱮ ᱠᱚ ᱠᱩᱞᱤ ᱠᱟᱱ ᱛᱟᱦᱮᱱᱟ ᱱᱚᱣᱟ ᱫᱚ᱾ ᱟᱨ ᱚᱱᱠᱟ ᱡᱟᱭᱜᱟ ᱨᱤᱧ ᱧᱮᱞ ᱵᱟᱲᱟ ᱟᱠᱟᱫ ᱜᱮᱭᱟ ᱢᱟᱱᱮ ᱮᱠᱮᱱ ᱢᱤᱫᱴᱮᱱ ᱫᱟᱨᱮ ᱛᱟᱦᱮᱱ ᱛᱟᱠᱚᱣᱟ ᱥᱟᱨᱡᱚᱢ ᱫᱟᱨᱮ᱾ ᱟᱨ ᱚᱱᱮ ᱚᱱᱟ ᱡᱟᱦᱮᱨ ᱛᱷᱟᱱ ᱨᱮᱜᱮ ᱵᱟᱫᱽ ᱵᱟᱹᱠᱤ ᱫᱚ ᱵᱟᱹᱱᱩᱜᱼᱟ᱾ ᱱᱚᱝᱠᱟ ᱨᱮ ᱢᱮᱱᱟᱜ ᱜᱮᱭᱟᱢᱟ ᱦᱮᱸ ᱟᱪᱷᱟ ᱟᱪᱷᱟ ᱟᱫᱚ ᱟᱞᱮ ᱥᱮᱫ ᱫᱚ ᱢᱟᱱᱮ ᱱᱚᱣᱟ ᱥᱟᱨᱡᱚᱢ ᱫᱟᱨᱮ ᱠᱚ ᱥᱮ ᱢᱩᱨᱩᱫ ᱫᱟᱨᱮ ᱠᱚ ᱟᱹᱰᱤ ᱡᱟᱹᱥᱛᱤ ᱜᱮ ᱢᱮᱱᱟᱜ ᱛᱮ᱾ ᱱᱚᱣᱟ ᱫᱟᱹᱛᱟᱹᱱᱤ ᱞᱟᱹᱜᱤᱫ ᱥᱮ ᱢᱮᱱᱫᱚ ᱱᱚᱣᱟ ᱯᱟᱛᱲᱟ ᱠᱚ ᱞᱟᱹᱜᱤᱫ ᱫᱚ ᱟᱹᱰᱤ ᱡᱟᱹᱥᱛᱤ ᱱᱚᱣᱟ ᱠᱚ ᱵᱮᱱᱟᱣᱟ ᱛᱚ ᱡᱟᱹᱥᱛᱤ ᱠᱟᱭᱛᱮ ᱥᱤᱛᱩᱝ ᱫᱤᱱ ᱦᱟᱸᱜ ᱱᱚᱣᱟ ᱜᱚᱜᱚ ᱡᱚᱱᱟ ᱥᱮ ᱟᱭᱳ ᱡᱚᱱᱟ ᱠᱚ ᱥᱟᱠᱟᱢ ᱦᱮᱡ ᱠᱚ ᱪᱟᱞᱟᱜᱼᱟ᱾ ᱟᱨ ᱥᱟᱠᱟᱢ ᱟᱹᱜᱩ ᱠᱟᱛᱮᱫ ᱱᱚᱣᱟ ᱯᱟᱛᱲᱟ ᱠᱚᱠᱚ ᱨᱚᱜ ᱵᱟᱲᱟᱭᱟ ᱫᱟᱨᱮ ᱵᱩᱴᱟᱹᱨᱮ᱾ ᱟᱨ ᱥᱟᱶ ᱥᱟᱶᱛᱮᱢ ᱢᱮᱱ ᱫᱟᱲᱮᱭᱟᱜᱼᱟ ᱟᱞᱮ ᱥᱮᱫ ᱫᱚ ᱱᱚᱣᱟ ᱪᱮᱫ ᱠᱚ ᱢᱮᱛᱟᱜᱼᱟ ᱠᱷᱮᱡᱩᱨ ᱫᱟᱨᱮ ᱦᱚᱸ ᱟᱹᱰᱤ ᱡᱟᱹᱥᱛᱤ ᱜᱮ ᱢᱮᱛᱟᱜ ᱢᱮᱱᱟᱜᱼᱟ᱾ ᱟᱫᱚ ᱠᱷᱤᱡᱩᱨ ᱛᱮ ᱯᱟᱹᱴᱭᱟᱹ ᱦᱚᱸᱠᱚ ᱵᱮᱱᱟᱣᱟ ᱯᱟᱹᱴᱭᱟᱹ ᱠᱚ ᱜᱟᱞᱟᱝᱼᱟ᱾ ᱟᱯᱮ ᱥᱮᱫ ᱛᱚᱵᱮ ᱠᱷᱤᱡᱩᱨ ᱫᱟᱨᱮ ᱛᱟᱞᱮ ᱫᱟᱨᱮ ᱠᱚ ᱢᱮᱱᱟᱜ ᱥᱮ ᱵᱟᱝ ᱚᱱᱟ?
ᱦᱳᱭ ᱜᱚᱝᱠᱮ ᱚᱱᱟ ᱠᱚᱫᱚ ᱢᱮᱱᱟᱜ ᱟᱠᱟᱟᱜ ᱜᱮᱭᱟ ᱛᱟᱦᱚᱞᱮ ᱠᱷᱤᱡᱩᱨ ᱨᱮᱱᱟᱜ ᱯᱟᱹᱴᱭᱟᱹ ᱡᱮᱢᱚᱱ ᱵᱮᱱ ᱞᱟᱹᱭ ᱠᱮᱫᱟ ᱚᱱᱠᱟ ᱠᱚ ᱵᱮᱱᱟᱣ ᱜᱮᱭᱟ ᱛᱟᱞᱮ ᱥᱟᱠᱟᱢ ᱨᱮᱱᱟᱜ ᱦᱚᱸᱠᱚ ᱵᱮᱱᱟᱣᱟ ᱟᱫᱚ ᱠᱮ ᱩᱱᱟᱹᱜ ᱡᱟᱹᱥᱛᱤ ᱫᱚ ᱵᱟᱝ ᱡᱟᱦᱟᱸ ᱞᱮᱠᱟ ᱟᱯᱮ ᱠᱚ ᱥᱮᱱ ᱫᱚ ᱚᱠᱟ ᱫᱚ ᱵᱟᱝᱟ ᱟᱜ ᱠᱟᱱᱟ ᱛᱷᱚᱲᱟ ᱜᱟᱱ ᱦᱮᱱᱟᱜ ᱟᱠᱟᱫᱟ ᱛᱟᱦᱚᱞᱮ ᱚᱱᱟ ᱦᱚᱸ ᱟᱹᱰᱤ ᱢᱟᱱᱮ ᱠᱩᱨᱩᱢᱩᱴᱩ ᱛᱮ ᱦᱟᱸᱰᱮ ᱱᱟᱰᱮ ᱦᱟᱸᱰᱮ ᱱᱟᱰᱮ ᱢᱮᱱᱟᱜ ᱠᱟᱫᱟ ᱱᱚ᱾ ᱟᱨ ᱡᱟᱹᱥᱛᱤ ᱫᱚ ᱵᱟ ᱵᱟᱹᱱᱩᱜ ᱟᱠᱟᱫᱟ᱾ ᱛᱟᱦᱞᱮ ᱜᱚᱝᱠᱮ ᱟᱵᱮᱱ ᱡᱮᱵᱮᱱ ᱟᱵᱮᱱ ᱵᱮᱱ ᱞᱟᱹᱭ ᱠᱮᱫᱟ ᱡᱮ ᱵᱤᱨ ᱫᱤᱥᱚᱢ ᱦᱚᱲ ᱠᱟᱱᱟ ᱵᱮᱱᱥ ᱦᱳᱭ ᱥᱮᱮ
ᱦᱩᱸ ᱦᱩᱸ
ᱛᱟᱦᱚᱞᱮ ᱞᱟᱹᱭᱟᱠᱚ ᱡᱮ ᱵᱤᱨ ᱵᱤᱨ ᱨᱮᱫᱚ ᱮᱠᱷᱚᱱ ᱫᱚ ᱮᱠᱷᱚᱱ ᱥᱤᱡᱤᱱ ᱨᱮᱫᱚ ᱵᱟᱹᱞᱤ ᱩᱵ ᱠᱚ ᱯᱩᱴᱠᱟᱹ ᱠᱚ ᱪᱮᱫ ᱠᱚ ᱢᱟᱱᱮ ᱦᱟᱱᱟ ᱱᱟᱭᱟ ᱩᱵ ᱠᱚ ᱦᱩᱭᱩᱜ- ᱛᱟᱦᱮᱱ ᱜᱮᱭᱟ ᱜᱚᱝᱠᱮ ᱠᱟᱹᱴᱤᱡ ᱧᱩᱛᱩᱢ ᱠᱚᱢ ᱞᱟᱹᱭᱟᱹᱤᱧ ᱠᱷᱟᱱᱡ ᱠᱟᱹᱴᱤᱡ ᱵᱟᱹᱞᱮ ᱦᱩᱭᱩᱜᱼᱟ
ᱦᱮᱸ ᱢᱟᱱᱮ ᱱᱚᱜ ᱚᱭ ᱱᱮᱛᱟᱨ ᱫᱚ ᱩᱫ ᱨᱮᱱᱟᱜ ᱥᱤᱡᱮᱱ ᱞᱮᱠᱟ ᱛᱮ ᱢᱮᱱ ᱫᱟᱲᱮᱭᱟᱜᱼᱟ ᱡᱚᱠᱷᱚᱱ ᱫᱟᱜ ᱮ ᱡᱟᱹᱲᱤᱭᱟ ᱟᱨ ᱢᱤᱫ ᱵᱟᱨ ᱫᱤᱱ ᱚᱱᱠᱟᱭ ᱦᱟᱨᱮᱫ ᱛᱟᱭ ᱟᱫᱚ ᱩᱫ ᱠᱚ ᱟᱹᱰᱤ ᱡᱟᱹᱥᱛᱤ ᱚᱢᱚᱱᱚᱜᱼᱟ ᱥᱮ ᱢᱮᱱ ᱫᱟᱲᱮᱭᱟᱜᱼᱟ ᱡᱟᱱᱟᱢᱚᱜᱼᱟ ᱟᱫᱚ ᱚᱱᱠᱟ ᱜᱮ ᱟᱹᱰᱤ ᱡᱟᱹᱥᱛᱤ ᱜᱮᱢ ᱢᱮᱱ ᱡᱟᱱᱟᱢ ᱵᱟᱲᱟ ᱟᱠᱟᱱᱟ ᱦᱚᱞᱟ ᱢᱥᱫᱷᱮᱨ ᱨᱮᱜᱮ ᱩᱫ ᱦᱟᱞᱟᱝ ᱠᱚ ᱪᱟᱞᱟᱣ ᱞᱮᱱᱟ ᱜᱚᱜᱚ ᱛᱟᱠᱚ ᱩᱫ ᱠᱚ ᱩᱛᱩ ᱵᱟᱲᱟ ᱦᱩᱭ ᱞᱮᱟᱱ ᱜᱮᱭ? ᱩᱫ ᱞᱮᱠᱟ ᱞᱮᱠᱟᱛᱮᱢ ᱢᱮᱱ ᱞᱮᱠᱷᱟᱡ ᱫᱚ ᱟᱭᱢᱟ ᱜᱮ ᱩᱫ ᱛᱟᱦᱮᱱᱟ ᱵᱤᱨ ᱩᱫ ᱫᱚ᱾ ᱮᱱᱛᱜ ᱦᱮᱸᱫᱮ ᱜᱮ ᱛᱟᱦᱮᱱᱟ, ᱚᱱᱟ ᱫᱚ ᱦᱟᱸᱜ ᱢᱩᱨᱩᱫ ᱩᱫ ᱠᱚ ᱢᱮᱛᱟᱜᱼᱟ᱾ ᱟᱨᱦᱚᱸ ᱡᱟᱹᱥᱛᱤ ᱠᱟᱭ ᱛᱮᱫᱚ ᱟᱨᱟᱜ ᱟᱨᱟᱜ ᱧᱟᱢᱚᱜᱼᱟ ᱚᱱᱟ ᱟᱨᱟᱜ ᱟᱨᱟᱜ ᱫᱚ ᱧᱩᱛᱩᱢ ᱤᱧ ᱦᱤᱲᱤᱧ ᱪᱮᱫ ᱡᱟᱦᱟᱸ ᱠᱚ ᱢᱮᱛᱟᱜᱼᱟ ᱟᱭᱢᱟ ᱞᱮᱠᱟᱱᱟᱜ ᱵᱤᱨ ᱩᱫᱽᱫ ᱛᱟᱦᱮᱱᱟ ᱟᱨᱦᱚᱸ ᱥᱟᱶ ᱥᱟᱶᱛᱮ ᱮᱴᱟᱜ ᱩᱫ ᱫᱚ ᱢᱟᱱᱮ ᱵᱟᱹᱫᱽ ᱵᱟᱹᱭᱦᱟᱹᱲ ᱠᱚᱨᱮ ᱚᱱᱟ ᱪᱮᱫ ᱠᱚ ᱢᱮᱛᱟᱜ ᱫᱟᱜ ᱢᱟᱹᱰᱤ ᱩᱫ ᱦᱚᱸ ᱧᱟᱢᱚᱜ ᱜᱮᱭᱟ ᱚᱱᱟ ᱦᱩᱭᱱᱟ ᱟᱨᱦᱚᱸ ᱱᱚᱣᱟ ᱜᱟᱡᱟᱲ ᱥᱮᱫ ᱠᱚᱨᱮᱛᱮ ᱚᱱᱛᱮ ᱫᱚ ᱦᱟᱸ ᱚᱱᱟ ᱢᱚᱛᱟᱢ ᱩᱫ ᱚᱠᱟ ᱫᱚ ᱯᱩᱸᱰ ᱯᱩᱸᱰ ᱜᱮ ᱛᱟᱦᱮᱱᱟ
ᱦᱳᱭ ᱚᱱᱟ ᱚᱱᱟ ᱫᱚ ᱱᱚᱛᱮ ᱦᱚᱸ ᱢᱮᱱᱟᱜ ᱟᱠᱟᱫᱟ ᱜᱚᱝᱠᱮ ᱡᱟᱦᱟᱸᱟᱢ ᱞᱟᱹᱭᱪ ᱠᱮᱫᱟ ᱚᱱᱟ ᱫᱚ ᱱᱚᱛᱮ ᱦᱚᱸ ᱢᱮᱱᱟᱜ ᱟᱠᱟᱫᱟ
ᱦᱮᱸ ᱟᱨ ᱚᱠᱟ ᱵᱩᱥᱩᱵ ᱩᱱᱠᱩ ᱪᱟᱹᱠᱤ ᱠᱚ ᱛᱟᱦᱮᱱᱟ ᱛᱚᱵᱮ ᱚᱸᱰᱮ ᱢᱟ ᱚᱱᱟ ᱥᱮᱭᱟ ᱞᱮᱱ ᱠᱷᱟᱱ ᱵᱩᱥᱩᱵ ᱠᱚ ᱛᱚ ᱵᱩᱥᱩᱵ ᱩᱫ ᱦᱚᱸ ᱟᱹᱰᱤ ᱡᱟᱹᱥᱛᱤ ᱜᱮ ᱚᱢᱚᱱᱚᱜᱼᱟ ᱥᱮ ᱡᱟᱱᱟᱢᱚᱜ ᱮᱢ ᱢᱮᱱ ᱫᱟᱲᱮᱭᱟᱜᱼᱟ ᱥᱮ ᱵᱟᱝ
ᱦᱳᱭ
ᱟᱫᱚ ᱟᱞᱮ ᱥᱮᱫ ᱫᱚ ᱢᱟᱱᱮ ᱚᱱᱟ ᱵᱤᱨ ᱩᱫ ᱫᱚ ᱟᱹᱰᱤ ᱡᱟᱹᱥᱛᱤ ᱢᱮᱱᱟᱜ ᱠᱷᱟᱹᱛᱤᱨ ᱛᱮ ᱢᱟᱱᱮ ᱦᱟᱴ ᱵᱟᱡᱟᱨ ᱦᱚᱸ ᱟᱹᱠᱷᱨᱤᱧ ᱞᱟᱹᱜᱤᱫ ᱠᱚ ᱤᱫᱤᱭ ᱜᱮᱭᱟ ᱟᱨ
ᱟᱪᱪᱷᱟ ᱟᱪᱪᱷᱟ
ᱡᱚᱛᱚᱣᱟᱜ ᱞᱮᱠᱟ ᱟᱹᱰᱤ ᱢᱚᱡᱽ ᱟᱹᱰᱤ ᱱᱟᱯᱟᱭ ᱦᱩᱭᱩᱜᱼᱟ᱾ ᱟᱨ ᱥᱟᱶ ᱥᱟᱶᱛᱮᱢ ᱢᱮᱱ ᱫᱟᱲᱮᱭᱟᱜᱼᱟ ᱱᱮᱛᱟᱨ ᱫᱚ ᱟᱨᱦᱚᱸ ᱥᱚ ᱵᱤᱞᱤ ᱦᱚᱸ ᱟᱹᱰᱤ ᱡᱟᱹᱥᱛᱤ ᱜᱮ ᱵᱤᱞᱤ ᱵᱟᱲᱟᱭᱮᱱᱟ ᱟᱫᱚ᱾ ᱟᱨ ᱥᱚ ᱢᱟᱦᱟᱸᱜ ᱪᱟᱵᱟᱜ ᱠᱟᱱ ᱮᱢ ᱟᱫᱚ ᱥᱚ ᱫᱟᱨᱮ ᱦᱚᱸ ᱟᱹᱰᱤ ᱡᱟᱹᱥᱛᱤ ᱜᱮ ᱢᱮᱱᱟᱜᱼᱟ ᱥᱚ ᱠᱷᱫᱽ ᱟᱯᱮᱥᱮᱫ ᱥᱚ ᱫᱟᱨᱮ ᱠᱩᱫ ᱫᱟᱨᱮ ᱠᱚ ᱢᱮᱱᱟᱜ ᱜᱮᱭᱟ ᱥᱮ ᱵᱟᱝ ᱚᱱᱟ
ᱦᱳᱭ ᱜᱚᱝᱠᱮ ᱚᱱᱟ ᱫᱚ ᱢᱮᱱᱟᱜ ᱟᱠᱟᱫᱟ
ᱟᱪᱪᱷᱟ ᱟᱪᱪᱷᱟ ᱟᱨ ᱫᱚ ᱥᱚ ᱜᱮ ᱥᱚ ᱫᱚ ᱥᱚ ᱜᱮᱯᱮ ᱢᱮᱛᱟᱜᱼᱟ ᱥᱮ ᱪᱮᱫ ᱞᱮᱠᱟ
ᱦᱳᱭ ᱚᱱᱟᱜᱮ ᱚᱱᱟᱜᱮ
ᱟᱪᱪᱷᱟ ᱟᱪᱪᱷᱟ ᱦᱮᱸ ᱢᱟᱱᱮ ᱟᱫᱚᱢ ᱯᱟᱦᱴᱟ ᱥᱮ ᱟᱫᱚᱢ ᱡᱟᱭᱜᱟ ᱥᱮᱫ ᱫᱚ ᱢᱮ ᱥᱚ ᱦᱚᱸ ᱵᱟᱠᱚ ᱵᱩᱡᱷᱟᱹᱣᱟ ᱢᱟᱱᱮ ᱩᱱᱠᱩ ᱫᱚᱠᱚ ᱵᱩᱡᱷᱟᱹᱣᱟᱮ ᱥᱚ ᱫᱚ ᱪᱮᱫ ᱠᱟᱱᱟ ᱵᱟᱞᱮ ᱟᱸᱡᱚᱢ ᱵᱟᱲᱟᱫᱟ ᱚᱱᱮ ᱚᱱᱠᱟ ᱢᱮᱱᱮ ᱠᱟᱱ
ᱦ ᱢᱟᱱᱮ ᱡᱚᱛᱚ ᱥᱮᱱ ᱫᱚ ᱥᱚᱢᱟᱱ ᱫᱚ ᱵᱟᱝᱟ ᱥᱮ᱾
ᱪᱮᱠᱟᱞᱮᱠᱟ ᱟᱫᱚ ᱟᱫᱚᱢ ᱠᱚᱠᱚ ᱞᱟᱹᱭ ᱮᱫᱟ ᱵᱚᱞᱮ ᱟᱞᱮ ᱥᱮᱫ ᱫᱚ ᱢᱟᱱᱮ ᱩᱱᱠᱩ ᱥᱮᱫ ᱫᱚ ᱢᱟᱱᱮ ᱚᱱᱟ ᱠᱩᱫᱽ ᱢᱚᱛᱚᱡ ᱠᱚ ᱢᱮᱛᱟᱜᱼᱟ ᱠᱩᱫᱽ ᱦᱚᱸ ᱠᱩᱫᱽ ᱠᱚ ᱵᱷᱮᱜᱟᱨ ᱞᱟᱹᱜᱤᱫ ᱥᱮ ᱢᱟᱨᱟᱝ ᱧᱚᱜᱼᱟ ᱠᱩᱫ ᱫᱚᱠᱚ ᱢᱮᱛᱟᱜᱼᱟ ᱥᱮᱛᱟ ᱠᱩᱫ ᱟᱫᱚᱢᱟᱜ ᱫᱚ ᱯᱩᱥᱤ ᱠᱟ ᱛᱷᱟᱨᱟ ᱟᱫᱚ ᱤᱧ ᱫᱚ ᱟᱹᱰᱤ ᱦᱟᱦᱟᱲᱟᱧ ᱵᱩᱡᱷᱟᱹᱣ ᱞᱮᱫᱟ ᱵᱚᱞᱮ ᱱᱚᱜᱼᱚ ᱱᱚᱝᱠᱟ ᱟᱸᱡᱚᱢ ᱠᱟᱛᱮᱫ ᱫᱚ ᱮᱱᱮᱫ ᱟᱞᱮ ᱥᱮᱫ ᱫᱚ ᱱᱚᱣᱟ ᱱᱚᱝᱠᱟ ᱟᱹᱲᱟᱹ ᱥᱮ ᱱᱚᱝᱠᱟ ᱥᱟᱵᱟᱫ ᱫᱚ ᱵᱟᱠᱚ ᱵᱮᱣᱦᱟᱨᱟ ᱥᱮᱛᱟ ᱠᱚ ᱯᱩᱥᱤ ᱠᱚᱫᱚ ᱟᱞᱮᱥᱮᱫ ᱫᱚ ᱢᱮᱱ ᱫᱟᱲᱮᱭᱟᱜᱼᱟ ᱯᱮ ᱨᱚᱠᱚᱢ ᱛᱟᱦᱮᱱᱟ ᱢᱤᱫᱴᱮᱱ ᱡᱚᱛᱚᱠᱷᱚᱡ ᱚᱱᱟ ᱞᱟᱹᱴᱩ ᱧᱚᱜ ᱜᱮ ᱥᱮᱬᱟ ᱧᱚᱜ ᱜᱮ ᱛᱟᱦᱚᱞᱮ ᱜᱮ ᱚᱱᱟ ᱠᱚ ᱢᱮᱱ ᱫᱟᱲᱮ ᱚᱱᱟ ᱫᱚ ᱥᱚ ᱜᱮ ᱚᱱᱟ ᱠᱷᱚᱱ ᱠᱟᱹᱴᱤᱡ ᱧᱚᱜ ᱫᱚ ᱠᱷᱩᱫ ᱟᱨᱚᱸ ᱡᱚᱛᱚᱠᱷᱚᱡ ᱢᱤᱫᱴᱮᱱ ᱠᱟᱹᱴᱤᱡ ᱠᱟᱹᱴᱤᱡ ᱛᱟᱦᱮᱱᱟ ᱚᱱᱟ ᱫᱚ ᱪᱩᱰᱩᱜ ᱞᱮ ᱢᱮᱛᱟᱜᱼᱟ ᱛᱚ ᱟᱯᱮᱥᱮᱫ ᱱᱚᱝᱠᱟ ᱯᱟᱥᱮᱫ ᱯᱮᱱᱮ ᱨᱚᱠᱚᱢ ᱧᱟᱢᱚᱜ ᱜᱮᱭᱟ ᱥᱮ ᱪᱮᱫ ᱞᱮᱠᱟ
ᱪᱮᱫᱠᱟ ᱪᱮᱫᱠᱟ ᱵᱮᱱ ᱞᱟᱹᱭ ᱪᱩ ᱠᱮᱫᱟ ᱚᱱᱟ ᱞᱟᱥᱴ ᱨᱮᱱᱟᱜ ᱫᱚ ᱠᱟᱹᱴᱤᱡ ᱵᱟᱞᱤᱧ ᱵᱩᱡᱷᱟᱹᱣ ᱧᱟᱢ ᱫᱟᱲᱮᱭᱟᱫᱟ
ᱦᱮᱸ ᱱᱚᱜ ᱚᱚᱭ ᱚᱱ ᱞᱟᱥᱴ ᱨᱮ ᱢᱩᱪᱟᱹᱫ ᱨᱮ ᱞᱤᱧ ᱞᱟᱹᱭᱠᱮᱜ ᱚᱱᱟ ᱫᱚ ᱪᱩᱰᱩ ᱚᱱᱟ ᱫᱚ ᱢᱟᱱᱮ ᱠᱟᱹᱴᱤᱡ ᱠᱟᱹᱴᱤᱡ ᱡᱚᱜᱼᱟ ᱟᱨ ᱚᱱᱠᱟ ᱫᱷᱟᱨᱟ ᱢᱟᱱᱮ ᱥᱚ ᱡᱮᱫ ᱠᱟᱱ ᱜᱮᱭᱟ ᱥᱚᱢᱫᱟᱨ ᱠᱷᱩᱫ ᱡᱛ ᱠᱟᱱᱟᱱ ᱜᱮᱭᱟ ᱠᱟᱥᱟ ᱠᱟᱥᱟ ᱛᱷᱚᱲᱟ ᱜᱟᱱ ᱤᱭᱟᱹ ᱧᱚᱜ ᱜᱮ ᱛᱟᱦᱮᱱᱟ ᱵᱩᱡᱷᱟᱹᱜᱼᱟ
ᱟᱪᱪᱷᱟ ᱟᱪᱪᱷᱟ ᱚᱱᱟ ᱠᱚᱫᱚ ᱜᱚᱝᱠᱮ ᱵᱟᱝᱞᱤᱧ ᱞᱟᱹᱭ ᱫᱟᱲᱮᱭᱟᱜᱼᱟ ᱪᱮᱫ ᱠᱚᱮ ᱪᱮᱫ ᱪᱮᱫ ᱠᱟᱱ ᱪᱚᱝ ᱛᱚ ᱱᱚᱛᱮ ᱫᱚ ᱵᱟᱞᱤᱧ ᱧᱮᱞ ᱵᱟᱲᱟ ᱟᱠᱟᱫᱟ ᱚᱱᱟ ᱫᱚ ᱦᱳᱭᱥᱮ
ᱦᱮᱸ ᱦᱩᱭ ᱫᱟᱲᱮᱭᱟᱜᱼᱟ ᱯᱟᱥᱮᱜ ᱡᱟᱭᱜᱟ ᱡᱟᱭᱜᱟ ᱛᱟᱦᱮᱱᱟ ᱟᱫᱚᱢ ᱡᱟᱭᱜᱟ ᱫᱚ ᱵᱟᱝ ᱛᱟᱦᱮᱱᱟ ᱵᱟᱝ ᱟᱨᱦᱚᱸ ᱛᱚᱵᱮ ᱢᱤᱫᱴᱮᱱ ᱦᱚᱸ ᱦᱩᱸ ᱞᱟᱹᱭ ᱵᱮᱱ
ᱞᱟᱹᱭ ᱫᱟᱞᱤᱧ ᱚᱱᱛᱮ ᱫᱚ ᱛᱤᱨᱤᱞ ᱫᱚ ᱪᱮᱫᱠᱟ ᱢᱮᱱᱟᱜ ᱠᱟᱫᱟ ᱥᱮ ᱵᱟᱝᱟ
ᱪᱮᱸ ᱛᱤᱨᱤ ᱨᱮ
ᱦᱳᱭ
ᱦᱮᱸ ᱛᱤᱨᱤᱞ ᱦᱚᱸ ᱟᱹᱰᱤ ᱡᱟᱹᱥᱛᱤ ᱜᱮ ᱢᱮᱱᱟᱜᱼᱟ ᱛᱤᱨᱤᱞ ᱦᱚᱸ ᱱᱚᱛᱮ ᱫᱚ ᱛᱤᱨᱤᱞ ᱦᱚᱸᱢ ᱢᱮᱱ ᱫᱟᱲᱮᱭᱟᱜᱼᱟ ᱟᱞᱮᱥᱮᱫ ᱫᱚ ᱢᱟᱱᱮ ᱟᱛᱷᱟᱣᱲᱤ ᱠᱚ ᱱᱚᱝᱠᱟᱧ ᱧᱩᱨᱦᱟᱹ ᱵᱟᱲᱟ ᱠᱚᱜᱼᱟ ᱟᱫᱚ ᱡᱟᱹᱥᱛᱤ ᱠᱟᱭᱛᱮ ᱦᱚᱲ ᱢᱟᱱᱮ ᱵᱟᱡᱟᱨ ᱥᱮᱫ ᱠᱚ ᱟᱠᱷᱨᱤᱧ ᱞᱟᱹᱜᱤᱫ ᱛᱮᱤᱨᱞ ᱦᱚᱠᱚ ᱤᱫᱤᱭᱟ ᱟᱨ ᱟᱯᱱᱟᱨ ᱡᱚᱢ ᱞᱟᱹᱜᱤᱫ ᱢᱟ ᱡᱚᱢ ᱵᱷᱟᱜᱟᱜᱼᱟ ᱛᱤᱱᱟᱹᱜ ᱮᱢ ᱡᱚᱢᱟ ᱛᱤᱨᱤᱞ ᱫᱚ ᱛᱤᱨᱤᱞ ᱫᱚ ᱟᱹᱰᱤ ᱡᱟᱹᱥᱛᱤ ᱜᱮ ᱟᱨᱦᱚᱸ ᱢᱮᱱ ᱫᱟᱲᱮ ᱢᱮᱱᱟᱜ ᱜᱮᱭᱟ ᱛᱤᱨᱤᱞ ᱫᱚ
ᱱᱚᱛᱮ ᱫᱚ ᱜᱚᱝᱠᱮ ᱚᱱᱟ ᱠᱚᱫᱚ ᱞᱟᱹᱭ ᱫᱟᱞᱤᱧ ᱱᱚᱛᱮ ᱱᱚ ᱚᱱᱟ ᱠᱚᱫᱚ ᱟᱹᱰᱤ ᱡᱟᱹᱥᱛᱤ ᱞᱮ ᱯᱟᱸᱡᱟᱭᱮᱫ ᱛᱟᱦᱮᱱᱟ ᱢᱟᱱᱮ ᱵᱟᱝ ᱤᱭᱟᱹ ᱦᱚᱸᱣᱟ ᱦᱚᱲ ᱥᱮ ᱢᱟᱱᱮ ᱠᱤᱨᱤᱧ ᱠᱟᱛᱮ ᱟᱹᱜᱩᱭ ᱞᱟᱜᱟᱜᱼᱟ ᱚᱱᱟ ᱠᱚᱫᱚ ᱵᱟᱠᱷᱟᱱ ᱫᱚ ᱵᱟᱝ ᱮᱢ ᱧᱟᱢᱟ ᱚᱠᱟ ᱠᱚᱨᱮᱢ ᱧᱟᱢᱟ ᱱᱚᱣᱟ ᱠᱚᱨᱮ ᱫᱟᱨᱮᱤ ᱠᱚ ᱵᱟᱹᱱᱩᱜ ᱟᱠᱟᱫᱟ ᱛᱟᱞᱮ ᱚᱱᱟ ᱠᱚᱫᱚ ᱥᱩᱫᱷᱩ ᱧᱩᱛᱩᱢ ᱠᱚᱨᱮ ᱜᱮ ᱟᱨ ᱚᱱᱠᱟ ᱵᱚᱪᱷᱚᱨ ᱠᱚᱨᱮ ᱢᱤᱫ ᱵᱟᱨ ᱪᱚᱴ ᱡᱚᱢ ᱞᱟᱜᱟᱜᱼᱟ ᱢᱮ ᱯᱚᱭᱟ ᱛᱮᱞᱮ ᱦᱟᱛᱟᱣ ᱟᱹᱜᱩᱭ ᱛᱟᱦᱮᱱᱟ ᱱᱚᱝᱠᱟ ᱟᱯᱮ ᱡᱮᱢᱚᱱ ᱯᱮ ᱞᱟᱹᱭᱮᱫᱟ ᱡᱮ ᱡᱚᱢ ᱵᱷᱟᱜᱟᱣ ᱧᱟᱢᱟ ᱩᱱᱟᱹᱜ ᱜᱟᱱ ᱛᱚᱠᱠᱚ ᱫᱚ ᱵᱟᱝᱟ ᱵᱟᱝᱠᱮ ᱱᱚᱛᱮ ᱫᱚ
ᱟᱪᱪᱷᱟ ᱟᱪᱪᱷᱟ ᱦᱮᱸ ᱢᱟᱱᱮ ᱡᱟᱭᱜᱟ ᱡᱟᱭᱜᱟ ᱨᱮ ᱟᱫᱚᱢ ᱫᱟᱨᱮ ᱱᱟᱹᱲᱤ ᱠᱚᱫᱚ ᱵᱟᱹᱱᱩᱜᱼᱟ ᱟᱫᱚ ᱚᱠᱚᱭ ᱚᱱᱟ ᱵᱷᱮᱞᱤᱭᱩ ᱫᱚ ᱢᱟᱱᱮ ᱚᱠᱚᱭ ᱴᱷᱮᱡ ᱵᱟᱹᱱᱩᱜ ᱩᱱᱠᱩ ᱜᱮ ᱵᱷᱮᱞᱤᱭᱩ ᱫᱚᱠᱚ ᱵᱩᱡᱷᱟᱹᱣᱟ ᱚᱱᱟ ᱨᱮᱱᱟᱜᱤᱥᱮ ᱵᱟᱝ ᱮᱱᱛᱮ ᱟᱞᱮᱥᱮᱫ ᱫᱚ ᱟᱹᱛᱷᱹᱲᱤ ᱜᱮ ᱧᱩᱨᱦᱟᱹ ᱵᱟᱲᱟ ᱠᱟᱜᱼᱟ ᱜᱤᱰᱤ ᱵᱟᱲᱟ ᱠᱟᱜᱼᱟ ᱠᱚ ᱤᱭᱟᱹ ᱠᱚ ᱟ ᱢᱮᱱᱟ ᱡᱟᱦᱟᱸᱭ ᱚᱠᱚᱭ ᱚᱠᱚᱭ ᱥᱮᱜ ᱵᱟᱹᱱᱩᱜ ᱩᱱᱤ ᱫᱚ ᱟᱹᱰᱤ ᱵᱷᱚᱜᱽᱱᱟᱭ ᱵᱩᱡᱷᱟᱹᱣ ᱠᱮᱭᱟ ᱵᱚᱞᱮ ᱟᱞᱮ ᱥᱮᱫ ᱦᱚᱸ ᱡᱩᱫᱤ ᱱᱚᱣᱟ ᱛᱟᱦᱮᱱ ᱠᱷᱟᱡ ᱥᱮ ᱡᱩᱫᱤᱧ ᱤᱫᱤ ᱢᱮᱱᱠᱟᱱᱡ ᱟᱫᱚ ᱚᱱᱮ ᱚᱱᱠᱟ ᱮᱱᱛᱮᱫ ᱤᱫᱤ ᱦᱚᱸ ᱵᱟᱢ ᱤᱫᱤ ᱫᱟᱲᱮᱭᱟᱜᱼᱟ ᱮᱱᱛᱮ ᱚᱱᱟ ᱡᱚᱫᱤ ᱢᱤᱫ ᱫᱤᱱ ᱞᱟᱹᱜᱤᱫ ᱪᱟᱞᱟᱣ ᱦᱤᱡᱩᱜ ᱨᱮ ᱢᱟᱱᱮ ᱚᱱᱟ ᱥᱮᱭᱟ ᱪᱟᱵᱟ ᱥᱮ ᱯᱩᱨᱟᱹ ᱤᱭᱟᱹ ᱪᱟᱵᱟᱜᱼᱟ ᱦᱟᱸᱜ ᱢᱮᱱ ᱫᱟᱲᱮᱭᱟᱜᱼᱟᱢ ᱯᱩᱨᱟᱹ ᱵᱟᱹᱲᱤᱡ ᱪᱟᱵᱟᱜᱼᱟ ᱤᱫᱤ ᱤᱫᱤ ᱛᱮᱜᱮ ᱚᱱᱮ ᱚᱱᱟ ᱠᱟᱱ ᱜᱮᱭᱟ ᱟᱨᱦᱚᱸ ᱟᱞᱮ ᱥᱮᱫ ᱫᱚ ᱢᱮᱱᱫᱟ ᱢᱟᱫᱟᱨᱜᱚᱢ ᱱᱮᱛᱟᱨᱟᱜ ᱡᱚᱜ ᱠᱟᱱᱟ ᱢᱟᱫᱟᱨᱠᱚᱢ ᱦᱚᱸ ᱢᱮᱱ ᱫᱟᱲᱮᱭᱟᱜᱼᱟ ᱱᱚᱣᱟ ᱵᱤᱨᱼᱵᱩᱨᱩ ᱠᱚᱨᱮ ᱢᱮᱱᱟᱜ ᱜᱮᱭᱟ ᱟᱹᱰᱤ ᱡᱟᱹᱥᱛᱤ ᱜᱮ
ᱚᱱᱟ ᱫᱚ ᱟᱹᱰᱤ ᱡᱟᱹᱥᱛᱤ ᱜᱮ ᱡᱚᱱᱛᱮᱚ ᱦᱚᱸ ᱢᱮᱱᱟᱜ ᱟᱠᱟᱫᱟ ᱜᱚᱝᱠᱮ